ᱦᱮᱸ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ ᱜᱚᱢᱠᱮ ᱥᱟᱹᱜᱩᱱ ᱧᱤᱫᱟᱹ᱾
ᱦᱮᱸ᱾
ᱢᱟ ᱜᱚᱢᱠᱮ ᱞᱟᱹᱭ ᱛᱟᱵᱤᱱ ᱞᱟᱹᱭ ᱛᱟᱵᱚᱱ ᱢᱮ ᱪᱮᱫ ᱵᱚᱱ ᱜᱟᱞᱢᱟᱨᱟᱜᱼᱟ?
ᱜᱟᱞᱢᱟᱨᱟᱣ ᱫᱚ ᱱᱤᱛᱚᱜ ᱫᱚ ᱜᱚᱢᱠᱮ ᱦᱚᱸᱜᱼᱚᱭ ᱡᱟᱦᱟᱸ ᱪᱟᱞᱟᱜ ᱠᱟᱱᱟ ᱚᱱᱟᱜᱮ ᱪᱟᱥᱵᱟᱥ ᱠᱚᱜᱮ
ᱟᱪᱪᱷᱟ ᱟᱪᱪᱷᱟ ᱟᱹᱰᱤ ᱱᱟᱯᱟᱭ ᱛᱟᱦᱚᱞᱮ ᱪᱮᱫ ᱞᱮᱠᱟ ᱯᱮ ᱪᱟᱥ ᱟᱠᱟᱫᱟ ᱜᱚᱝᱠᱮ ᱨᱚᱦᱚᱭ ᱠᱚᱯᱮ ᱪᱟᱵᱟ ᱪᱟᱵᱟ ᱠᱮᱫᱟ ᱥᱮ ᱵᱟᱝ?
ᱟᱹᱣᱨᱤ ᱜᱚᱢᱠᱮ
ᱟᱪᱪᱷᱟ᱾
ᱫᱟᱜ ᱵᱟᱝ ᱡᱟᱞᱟᱮ ᱵᱟᱞᱮ ᱫᱟᱲᱮ ᱠᱟᱭᱫᱟ᱾
ᱟᱪᱪᱷᱟ ᱟᱪᱪᱷᱟ ᱦᱮᱸ᱾
ᱟᱨ ᱚᱱᱠᱟ ᱜᱟᱰᱟ ᱠᱚᱦᱚᱸ ᱵᱟᱹᱱᱩᱜᱼᱟ ᱰᱮᱢ ᱠᱚ ᱵᱟᱹᱱᱩᱜᱼᱟ᱾ ᱛᱟᱦᱚᱞᱮ ᱥᱮᱨᱢᱟ ᱡᱟᱹᱲᱤ ᱜᱮ
ᱦᱩᱸ ᱦᱩᱸ ᱦᱩᱸ᱾
ᱛᱟᱞᱦᱮ ᱚᱱᱟᱜᱮ ᱟᱫᱚ ᱵᱟᱝ ᱠᱷᱟᱹᱛᱤᱨ ᱛᱮ ᱛᱟᱭᱱᱚᱢ ᱦᱩᱭ ᱠᱟᱱᱟ ᱟᱨ ᱟᱞᱮ ᱥᱮᱱᱟᱜ ᱠᱷᱮᱛ ᱛᱚ ᱚᱱᱮ ᱫᱷᱤᱨᱤ ᱵᱟᱹᱞᱤ ᱵᱩᱡᱽ ᱫᱟ ᱵᱤᱱ ᱛᱟᱦᱚᱞᱮ ᱥᱟᱨᱟᱫᱤᱱᱮ ᱫᱟᱜ ᱨᱮᱦᱚᱸ ᱥᱮ ᱫᱚᱥᱟᱨ ᱦᱤᱞᱳᱜ ᱵᱤᱱ ᱤᱫᱤᱭᱟ ᱱᱟᱦᱮᱞ ᱫᱟᱜ ᱵᱟᱹᱱᱩᱜᱼᱟ᱾
ᱦᱮᱸ ᱵᱟᱹᱱᱩᱜᱼᱟ ᱦᱮᱸ᱾ ᱟᱫᱚ ᱪᱮᱫ ᱵᱮᱤᱱ ᱪᱤᱠᱟᱹᱭᱟ ᱟᱫᱚ ᱡᱩᱫᱤ ᱚᱱᱠᱟᱜ ᱜᱮ ᱫᱟᱜᱟᱭ ᱦᱮᱸ ᱟᱞᱮ ᱥᱮᱫ ᱫᱚ ᱜᱚᱢᱠᱮ ᱱᱮᱥ ᱫᱚ ᱢᱟᱱᱮ ᱟᱹᱰᱤ ᱞᱟᱦᱟ ᱜᱮᱭᱟᱞᱮ ᱟᱨᱠᱤ ᱦᱮᱸ ᱪᱟᱥ ᱛᱮᱦᱚᱸ ᱞᱟᱦᱟ ᱟᱨ ᱫᱟᱜ ᱛᱮᱦᱚᱸ ᱞᱟᱦᱟ ᱵᱩᱡᱽ ᱠᱮᱟᱵᱤᱱ ᱛᱟᱦᱞᱮ ᱟᱞᱮᱥᱮᱫ ᱫᱚ ᱢᱟᱱᱮ ᱪᱟᱥ ᱪᱟᱵᱟ ᱞᱮᱠᱟ ᱜᱮ ᱟᱨᱠᱤ
ᱦᱩᱸ,
ᱵᱩᱡᱽ ᱠᱮᱟᱵᱤᱱ,
ᱦᱩᱸ ᱟᱪᱪᱷᱟ᱾
ᱛᱟᱦᱚᱞᱮ ᱟᱞᱮᱥᱮᱫ ᱢᱚᱴᱟᱢᱩᱴᱤ ᱠᱟᱹᱢᱤ ᱡᱩᱢᱤᱱ ᱦᱚᱸ ᱢᱮᱱᱟᱜ ᱠᱚᱣᱟ ᱟᱨ ᱢᱟᱱᱮ ᱮᱴᱟᱜ ᱥᱮᱫ ᱨᱮᱱ ᱠᱚ ᱦᱤᱡᱩᱜᱼᱟ ᱟᱨᱠᱤ ᱢᱤᱫᱴᱟᱝ ᱜᱟᱰᱟ ᱯᱟᱨᱚᱢ ᱢᱮᱱᱟᱜᱼᱟ᱾ ᱚᱱᱟ ᱜᱟᱰᱟ ᱯᱷᱟᱨᱚᱢ ᱥᱮᱫ ᱠᱷᱚᱱ ᱟᱨᱠᱤ
ᱟᱪᱪᱷᱟ᱾
ᱦᱮᱸ ᱛᱟᱦᱞᱮ ᱩᱱᱠᱩ ᱫᱚ ᱦᱤᱡᱩᱜ ᱟᱠᱚ ᱪᱟᱞᱟᱜ ᱟᱠᱚ ᱵᱟᱠᱚ ᱛᱟᱦᱮᱱᱟ᱾
ᱦᱮᱸ᱾
ᱢᱚᱴᱟᱢᱩᱴᱤ ᱥᱮᱛᱟᱜ ᱨᱮᱠᱚ ᱦᱤᱡᱩᱜᱼᱟ ᱢᱚᱴᱟᱢᱩᱴᱤ ᱮᱠᱴᱟ ᱛᱮᱫᱚ ᱢᱟᱱᱮ ᱚᱲᱟᱜ ᱛᱤᱭᱩᱜᱟ ᱟᱨᱠᱤ ᱠᱟᱹᱢᱤ ᱠᱟᱛᱮ
ᱟᱪᱪᱷᱟ ᱟᱨ ᱥᱮᱛᱟᱜ ᱥᱟᱛᱴᱟ ᱠᱷᱚᱱ ᱮᱠᱴᱟ
ᱦᱮᱸ ᱥᱟᱛᱴᱟ ᱠᱷᱚᱱ
ᱦᱮᱸ ᱢᱟᱱᱮ ᱠᱟᱹᱢᱤ ᱞᱟᱜᱟ ᱠᱚᱨᱛᱮ ᱜᱮᱞᱮ ᱟᱴᱴᱟ ᱥᱟᱲᱮ ᱟᱴᱴᱟ ᱵᱟᱡᱟᱜᱼᱟ᱾
ᱟᱞᱮ ᱥᱮᱫ ᱫᱚ ᱚᱱᱠᱟ ᱛᱮᱠᱚ ᱠᱟᱹᱢᱤᱭᱟ ᱟᱨᱠᱤ, ᱟᱨ ᱢᱩᱱᱤᱥ ᱫᱚ ᱢᱚᱴᱟᱢᱩᱴᱤ ᱟᱡᱦᱚᱸ ᱮᱥᱠᱟᱨ ᱛᱮᱜᱮ ᱫᱟᱹᱲᱟᱭ ᱡᱟᱦᱟᱸᱭ ᱵᱷᱤᱛᱟᱹ ᱞᱟᱜ ᱯᱟᱹᱴᱤ ᱠᱚ ᱛᱟᱦᱮᱱᱟ ᱾
ᱦᱮᱸ ᱾
ᱱᱟᱦᱮᱞ ᱥᱤ ᱯᱟᱴᱤ ᱠᱚ ᱾
ᱟᱪᱪᱷᱟ, ᱦᱮᱸ ᱾
ᱵᱩᱡ ᱠᱮᱜ-ᱟ ᱵᱤᱱ ᱾ ᱟᱞᱮ ᱥᱮᱫ ᱫᱚ ᱢᱟᱱᱮ ᱪᱮᱫ ᱤᱧ ᱞᱟᱹᱭᱟ ᱢᱟᱱᱮ ᱢᱟᱱᱮ ᱤᱭᱟᱹ ᱠᱚᱫᱚ ᱢᱟᱱᱮ ᱵᱟᱝ ᱦᱩᱭ ᱠᱟᱱ ᱛᱟᱞᱮᱭᱟ ᱟᱨᱠᱤ ᱚᱱᱟ ᱵᱟᱹᱫᱽ ᱠᱚ ᱟᱨᱠᱤ ᱾ ᱠᱚᱫᱚ ᱫᱟᱜ ᱵᱟᱹᱱᱩᱜᱼᱟ ᱥᱮ ᱨᱚᱠᱚᱢ ᱟᱨᱠᱤ ᱵᱩᱡᱽ ᱠᱮᱫᱟ ᱵᱤᱱ ᱾ ᱛᱟᱦᱚᱞᱮ ᱟᱯᱮ ᱥᱮᱫ ᱫᱚ ᱛᱟᱦᱞᱮ ᱪᱮᱫ ᱠᱚᱯᱮ ᱠᱟᱹᱢᱤᱭ ᱮᱫᱟ ᱟᱨᱚ ᱪᱟᱥ ᱵᱟᱫ? ᱛᱮ ᱮᱴᱟᱜ ᱠᱤᱪᱷᱩ ᱪᱮᱫ ᱠᱚ ᱢᱮᱱᱟᱜ-ᱟ ᱥᱮ ᱪᱮᱫ ᱜᱚᱝᱠᱮ?
ᱟᱞᱮ ᱥᱮᱫ ᱫᱚ ᱜᱚᱝᱠᱮ ᱵᱤᱨ ᱫᱤᱥᱚᱢ ᱛᱚ ᱾
ᱦᱮᱸ ᱾
ᱟᱫᱚ ᱥᱚᱵᱽᱡᱤ ᱠᱚᱦᱚᱸ ᱚᱱᱠᱟ ᱵᱟᱝᱞᱮ ᱪᱟᱥ ᱜᱮᱭᱟ, ᱟᱨ ᱵᱟᱝ ᱦᱩᱭᱩᱜᱼᱟ ᱫᱟᱜ ᱚᱵᱷᱟᱵ ᱛᱮ ᱾
ᱦᱩᱸ ᱾
ᱟᱨ ᱵᱟᱡᱟᱨ ᱠᱚ ᱵᱟᱹᱱᱩᱜᱼᱟ, ᱱᱚᱣᱟ ᱥᱩᱨ ᱠᱚᱨᱮ ᱛᱟᱦᱚᱞᱮ ᱦᱟᱴ ᱨᱮᱜᱮ ᱡᱟ ᱟᱠᱷᱨᱤᱧ ᱠᱮᱫ ᱵᱤᱱ ᱾ ᱟᱫᱚ ᱦᱟᱴ ᱨᱮᱛᱚ ᱛᱤᱱᱟᱹᱜ ᱵᱤᱱ ᱟᱠᱷᱨᱤᱧ ᱫᱟᱲᱮᱜᱼᱟ? ᱮᱸ ᱾ ᱮᱭ ᱠᱟᱨᱚᱱ ᱛᱮ ᱟᱫᱚ ᱚᱱᱠᱟ ᱥᱚᱵᱽᱡᱤ ᱪᱟᱥ ᱠᱚᱦᱚᱸ ᱵᱟᱱᱩᱜᱼᱟ ᱾
ᱦᱩᱸ ᱾
ᱚᱱᱮ ᱱᱤᱡᱮ ᱜᱮ ᱟᱠᱷᱨᱤᱧ ᱦᱩᱭᱩᱜ ᱛᱟᱵᱤᱱᱟ ᱡᱮ ᱯᱟᱹᱭᱠᱟᱹᱨ ᱴᱷᱮᱱ ᱵᱤᱱ ᱮᱢᱟ ᱥᱮ ᱜᱟᱹᱲᱤ ᱵᱚᱞᱚᱱᱟ ᱾
ᱦᱩᱸ ᱦᱩᱸ ᱾
ᱚᱱᱠᱟ ᱫᱚ ᱵᱟᱝ ᱤᱱᱠᱟᱹ ᱚᱲᱟᱜ ᱡᱚᱢ ᱠᱚ ᱾ ᱦᱩᱭᱩᱜᱼᱟ, ᱟᱨ ᱢᱤᱫ ᱵᱟᱨ ᱚᱱᱟ ᱦᱟᱴ
ᱚ ᱾
ᱛᱟᱦᱚᱞᱮ ᱜᱚᱝᱠᱮ ᱟᱵᱤᱱ ᱫᱚ ᱵᱤᱨ ᱫᱤᱥᱚᱢ ᱥᱮ ᱵᱤᱞᱟᱹᱛ ᱫᱤᱥᱚᱢ?
ᱟᱞᱤᱧ ᱫᱚ ᱜᱚᱝᱠᱮ ᱵᱤᱞᱟᱹᱛ ᱫᱤᱥᱚᱢ ᱾ ᱟᱞᱮ ᱥᱮᱫ ᱫᱚ ᱪᱟᱥ ᱫᱚ ᱡᱚᱛᱚ ᱜᱮ ᱦᱳᱭᱳᱜᱼᱟ ᱾ ᱦᱳᱲᱳ ᱦᱚᱸ ᱡᱩᱫᱤ ᱫᱟᱜ ᱠᱚ ᱚᱥᱩᱵᱤᱫᱟᱜᱼᱟ ᱛᱟᱦᱚᱞᱮ ᱢᱤᱱᱤ ᱠᱚ ᱢᱮᱱᱟᱜ ᱛᱟᱞᱮᱭᱟ ᱥᱮᱞᱚ ᱠᱚ, ᱚᱱᱟ ᱫᱤᱭᱮ ᱜᱮ ᱦᱩᱭᱩᱜᱼᱟ ᱟᱨᱠᱤ, ᱟᱨ ᱮᱢᱱᱤ ᱟᱸᱡᱽ ᱯᱟᱛ ᱛᱤ ᱦᱚᱸ ᱢᱟᱱᱮ ᱟᱹᱞᱩ ᱫᱚ ᱠᱟᱹᱴᱤᱡ ᱵᱤᱥᱤ ᱞᱮ ᱨᱚᱦᱚᱭᱟ ᱾
ᱦᱩᱸ ᱾
ᱟᱨ ᱮᱢᱱᱤ ᱩᱛᱩ ᱠᱚᱞᱮ ᱨᱚᱦᱚ ᱦᱚᱭ ᱜᱮᱭᱟ ᱟᱨᱠᱤ ᱦᱮᱸ ᱡᱷᱤᱸᱜᱟᱹ, ᱠᱟᱞᱞᱟ, ᱵᱚᱨᱵᱚᱴᱤ ᱡᱷᱚᱛᱚ ᱜᱮ ᱾ ᱟᱨ ᱟᱞᱮ ᱟᱞᱮ ᱥᱮᱫ ᱫᱚ ᱟᱹᱞᱩ ᱪᱟᱥ ᱫᱚ ᱫᱚᱢᱮ ᱜᱮ ᱪᱮᱫᱟᱜ ᱥᱮ ᱢᱟᱱᱮ ᱥᱮᱬᱟ ᱥᱮᱬᱟ ᱪᱟᱹᱥᱤ ᱠᱚ ᱢᱮᱱᱟᱜ ᱠᱚᱣᱟ ᱦᱚᱲᱟᱜ ᱠᱷᱮᱛ ᱞᱤᱡ ᱠᱟᱛᱮᱜ ᱨᱮᱦᱚᱸ ᱠᱚ ᱪᱟᱥ ᱜᱮᱭᱟ ᱟᱨᱠᱤ ᱾ ᱟᱨ ᱟᱞᱩ ᱠᱚᱫᱚ ᱮᱥᱴᱳᱨ ᱠᱚ ᱢᱮᱱᱟᱜᱼᱟ ᱥᱩᱨ ᱨᱮᱜᱮ, ᱵᱟᱨᱭᱟ ᱮᱥᱴᱳᱨ ᱢᱮᱱᱟᱜᱼᱟ ᱾ ᱦᱮᱸ, ᱛᱟᱦᱚᱞᱮ ᱚᱠᱚᱭ ᱫᱚᱠᱚ ᱫᱚᱦᱚᱭᱟ ᱚᱠᱚᱭ ᱫᱚ ᱠᱷᱮᱛ ᱠᱷᱚᱱᱟᱜ ᱜᱮᱠᱚ ᱟᱠᱷᱨᱤᱧᱟ ᱟᱨᱠᱤ ᱜᱟᱹᱲᱤ ᱛᱮ ᱜᱟᱹᱲᱤ ᱛᱮ ᱦᱮᱸ ᱾
ᱟᱫᱚ ᱜᱚᱝᱠᱮ ᱥᱴᱳᱨ ᱨᱮ ᱫᱚᱦᱚ ᱫᱚ ᱪᱮᱫ ᱞᱮᱠᱟ ᱯᱚᱭᱥᱟ ᱠᱚ ᱦᱟᱛᱟᱣᱟ ᱾
ᱞᱮ ᱫᱟᱞᱤᱧ ᱡᱩᱫᱤ ᱟᱹᱵᱤᱱ ᱢᱟᱱᱮ ᱼᱼ ᱡᱩᱫᱤ ᱚᱸᱰᱮ ᱤᱭᱟᱹ ᱵᱤᱱ ᱫᱚᱦᱚᱭᱟ ᱠᱤ ᱞᱟᱦᱟ ᱫᱚ ᱵᱚᱱᱰ ᱠᱟᱴᱟᱣ ᱦᱩᱭᱩᱜᱼᱟ ᱾
ᱦᱩᱸ ᱾
ᱵᱳᱱᱰ ᱠᱟᱴᱟᱣ ᱯᱚᱨ ᱟᱞᱩ ᱠᱚ ᱦᱟᱛᱟᱣᱟ ᱟᱨᱠᱤ ᱟᱹᱵᱤᱱ ᱡᱟᱦᱟᱸ ᱛᱤᱱᱟᱹᱜ ᱠᱚ ᱢᱮᱛᱟᱣ ᱵᱤᱱᱟ ᱡᱮ ᱱᱤᱱᱟᱹᱜ ᱚᱵᱚᱥᱛᱟ ᱫᱚᱦᱚᱭ ᱦᱩᱭᱩᱜ ᱛᱟᱵᱤᱱᱟ ᱵᱤᱥᱤ ᱵᱟᱝ ᱜᱟᱱᱚᱜᱼᱟ ᱟᱫᱚ ᱚᱱᱠᱟ ᱜᱮ ᱚᱱᱟ ᱫᱚ ᱦᱩᱭᱩᱜᱼᱟ ᱟᱨᱠᱤ ᱚᱱᱟ ᱵᱳᱱᱰ ᱠᱚᱨᱟᱣ ᱠᱟᱛᱮ ᱜᱮᱞᱮ ᱟᱢ ᱯᱚᱭᱥᱟ ᱦᱚ ᱠᱚ ᱞᱟᱜᱟᱣᱟᱢᱟ᱾ ᱦᱮᱸ ᱡᱟᱦᱟᱸ ᱢᱟᱦᱟᱸ ᱛᱤᱱ ᱫᱤᱱ ᱛᱮᱵᱤᱱ ᱩᱰᱩᱠᱟ ᱟᱨᱠᱤ ᱦᱮᱸ
ᱟᱪᱪᱷᱟ ᱛᱤᱱᱟᱹᱜ ᱯᱮᱠᱮᱴ ᱵᱤᱱ ᱤᱫᱤᱭᱟ ᱩᱱᱟᱹᱜ ᱯᱮᱠᱮᱴ ᱨᱮᱱᱟᱜ ᱚᱱᱠᱟ ᱫᱟᱢ ᱠᱚ ᱦᱟᱛᱟᱣᱟ᱾ ᱚᱸ ᱾
ᱛᱟᱦᱚᱞᱮ ᱛᱟᱯᱚᱨᱮ ᱚᱱᱟ ᱡᱚᱠᱷᱚᱱ ᱵᱤᱱ ᱩᱰᱩᱠ ᱟᱹᱜᱩᱭᱟ ᱩᱱ ᱥᱚᱢᱚᱭ ᱫᱚ ᱟᱫᱚ ᱯᱚᱭᱥᱟ ᱠᱚᱫᱚ ᱵᱟᱝ ᱞᱟᱜᱟᱜᱼᱟ᱾ ᱦᱮᱸ ᱛᱟᱦᱮ ᱚᱱᱠᱟ ᱵᱷᱟᱵᱽᱛᱮ ᱟᱞᱩ ᱪᱟᱥ ᱫᱚ ᱟᱸ ᱢᱤᱫ ᱫᱷᱟᱣ ᱨᱮᱜᱮ᱾ ᱦᱮᱸ ᱾
ᱦᱮᱸ ᱟᱫᱚ ᱜᱚᱝᱠᱮ ᱞᱟᱹᱭ ᱫᱟᱹᱞᱤᱧ ᱟᱹᱞᱩ ᱠᱩᱫᱽ ᱫᱚ ᱥᱮᱸᱭᱟᱜ ᱜᱮᱭᱟ᱾
ᱵᱟᱝ ᱜᱚᱝᱠᱮ ᱫᱚᱢᱮ ᱫᱚᱠᱚ ᱫᱚ ᱵᱟᱝ ᱥᱮᱭᱟᱜ ᱟᱨᱠᱤ ᱦᱳᱭ ᱛᱚ ᱠᱤᱪᱷᱩ ᱠᱤᱪᱷᱩ ᱥᱮᱭᱟᱜᱼᱟ᱾ ᱠᱤ ᱠᱚᱢ ᱡᱷᱚᱢ ᱛᱟᱯᱚᱨᱮ ᱵᱤᱥᱤ ᱫᱤᱱ ᱫᱚ ᱵᱟᱝ ᱛᱟᱦᱮᱱ ᱠᱟᱱᱟ ᱛᱚ᱾
ᱦᱩᱸ ᱟᱫᱚ ᱜᱚᱝᱠᱮ ᱟᱵᱤᱱ ᱛᱤᱱᱟᱹᱜ ᱚ ᱡᱚᱱ ᱵᱤᱱ ᱮᱢᱟᱠᱚᱣᱟ ᱩᱱᱟᱹᱜ ᱚᱡᱚᱱ ᱜᱮᱠᱚ ᱨᱩᱣᱟᱹᱲ ᱠᱟᱛᱟᱵᱤᱱᱟ᱾
ᱦᱮᱸ ᱩᱱᱟᱹᱜ ᱚᱡᱚᱱ ᱜᱮ ᱵᱟᱝ ᱳᱭ ᱦᱳᱭ ᱩᱱᱟᱹᱜ ᱜᱮ ᱟᱡᱚᱱ ᱛᱟᱦᱮᱱᱟ ᱛᱚ᱾ ᱚᱱᱮ ᱚᱱᱟ ᱵᱚᱥᱛᱟ ᱨᱮ ᱚᱞ ᱛᱟᱦᱮᱱᱟ ᱧᱩᱛᱩᱢ᱾ ᱦᱩᱸ ᱟᱵᱤᱱᱟᱜ ᱩᱫᱷᱟᱢ ᱴᱷᱟᱠ ᱛᱟᱦᱮᱱᱟ᱾
ᱦᱳᱭ ᱛᱚ ᱟᱫᱚ ᱠᱚ ᱥᱮᱭᱟᱣᱟᱜ ᱠᱚ ᱵᱟᱪᱷᱟᱣᱟ ᱛᱚ ᱚᱱᱟ ᱜᱮᱞᱤᱧ ᱞᱟᱹᱭ ᱫᱟ᱾ ᱠᱚᱢᱚᱜᱼᱟ ᱛᱚ ᱥᱮᱭᱟᱱᱟᱜ ᱡᱩᱫᱤ ᱫᱚᱥ ᱯᱮᱠᱮᱴ ᱵᱤᱱ ᱮᱢ ᱠᱮᱫᱟ ᱧᱮᱞ ᱵᱤᱱ ᱢᱤᱫ ᱯᱮᱠᱮᱴ ᱫᱚ ᱥᱮᱭᱟᱭᱮᱱ ᱛᱟᱵᱤᱱᱟ᱾ ᱛᱟᱦᱚᱞᱮ ᱟᱠᱚ ᱫᱚ ᱫᱚᱥ ᱯᱮᱠᱮᱴ ᱜᱮ ᱮᱢ ᱞᱟᱜᱟᱣ ᱟᱠᱚᱣᱟ᱾
ᱤᱥᱴᱳᱨ ᱢᱮᱱᱛᱮ ᱠᱤ ᱚᱝᱠᱟ ᱡᱟᱦᱟᱸ ᱞᱮᱠᱟ ᱵᱚᱱ ᱮᱢᱫᱟ ᱚᱱᱠᱟ ᱜᱮ ᱛᱟᱦᱮᱱᱟ ᱚᱱᱟ ᱫᱚ ᱯᱟᱞᱴᱟᱜ ᱜᱮᱭᱟ ᱨᱚᱝ ᱠᱚᱫᱚ ᱟᱨᱠᱤ
ᱟᱶ ᱾
ᱦᱮᱸ ᱾
ᱦᱟᱸ ᱾ ᱦᱳᱭ ᱛᱚ ᱚᱱᱟ ᱜᱮᱞᱤᱧ ᱞᱟᱹᱭᱫᱟ ᱵᱟᱠᱷᱟᱱ ᱫᱚᱦᱚᱭᱟᱠᱚ ᱚᱱᱟ ᱞᱟᱹᱜᱤᱫ ᱯᱚᱭᱥᱟ ᱟᱨᱚ ᱟᱞᱩ ᱡᱩᱫᱤ ᱫᱚᱥ ᱯᱮᱠᱮᱴ ᱨᱮ ᱢᱤᱫ ᱯᱮᱠᱮᱴ ᱠᱚᱢᱚᱜ ᱛᱟᱵᱤᱱᱟ᱾
ᱦᱩᱸ ᱾
ᱚᱱᱟᱞᱤᱧ ᱞᱟᱹᱭᱫᱟ ᱪᱮᱫ ᱞᱮᱠᱟ ᱠᱚ ᱮᱢᱚᱜᱼᱟ ᱟᱫᱚ ᱱᱚᱣᱟ ᱫᱚ ᱴᱷᱤᱠ ᱜᱮᱭᱟ ᱟᱹᱞᱩ ᱛᱚ ᱤᱱᱟᱹᱜ ᱜᱮᱵᱤᱱ ᱧᱟᱢ ᱫᱟ ᱛᱤᱱᱟᱹᱜ ᱜᱮᱵᱤᱱ ᱮᱢᱟ ᱩᱱᱟᱹᱜ ᱜᱮᱵᱤᱱ ᱧᱟᱢᱟ᱾
ᱦᱮᱸ,
ᱟᱫᱚ ᱚᱱᱟ ᱠᱷᱩᱛᱤ ᱯᱩᱨᱩᱱ ᱵᱟᱵᱚᱛ ᱛᱮ ᱚᱱᱟ ᱞᱟᱦᱟ ᱨᱮᱜᱮ ᱚᱱᱟ ᱡᱟᱦᱟᱸ ᱵᱤᱱ ᱞᱟᱹᱭᱮᱫ ᱫᱚ
ᱦᱮᱸ,
ᱵᱚᱱᱰ ᱠᱚ ᱠᱟᱴᱟᱣ ᱦᱩᱭᱩᱜ-ᱟ᱾ ᱚᱸᱰᱮ ᱜᱮᱠᱚ ᱥᱟᱵ ᱟᱹᱵᱤᱱ ᱠᱟᱱᱟ ᱚᱱᱟ ᱫᱚ ᱵᱟᱝ?
ᱟᱞᱮ ᱥᱮᱫ ᱫᱚ ᱟᱹᱞᱩ ᱠᱚ ᱪᱟᱥᱟ ᱢᱚᱴᱟ-ᱢᱩᱴᱤ ᱫᱚᱢᱮ ᱜᱮ᱾
ᱦᱮᱸ
ᱟᱨ ᱡᱟᱦᱟᱸ ᱢᱟᱱᱮ ᱟᱹᱵᱤᱱ ᱫᱚ ᱚᱱᱠᱟᱱ ᱡᱩᱫᱤ ᱫᱚᱠᱟᱱ ᱨᱮ ᱤᱛᱟᱹ ᱠᱚᱵᱤᱱ ᱦᱟ ᱛᱟᱣᱟ ᱢᱟᱱᱮ ᱯᱷᱤᱨᱤ ᱛᱮᱠᱚ ᱮᱢᱚᱜ-ᱟ ᱦᱮ᱾ᱸ ᱥᱟᱵᱽ ᱫᱚᱠᱟᱱᱤ ᱠᱚᱦᱚᱸ ᱥᱟᱨ ᱠᱚᱠᱚ ᱮᱢᱚᱜᱼᱟ ᱟᱹᱵᱤᱱ ᱫᱚ ᱪᱟᱥ ᱵᱤᱱ᱾ ᱟᱨ ᱚᱱᱟ ᱟᱞᱩ ᱫᱚ ᱠᱤᱱᱛᱩ ᱟᱠᱚ ᱜᱮᱠᱚ ᱦᱟᱛᱟᱣᱟ ᱟᱨᱠᱤ᱾
ᱟᱠᱚ ᱜᱮᱠᱚ ᱠᱤᱨᱤᱧᱟ ᱢᱟᱱᱮ ᱡᱟᱦᱟᱸ ᱫᱟᱢ ᱪᱟᱞᱟᱜ-ᱟ ᱚᱱᱟ ᱫᱟᱢ ᱛᱮᱜᱮ ᱠᱚ ᱦᱟᱛᱟᱣᱟ᱾
ᱮ ᱚᱱᱟ ᱫᱟᱢ ᱛᱮᱠᱚ ᱦᱟᱛᱟᱣᱟ᱾ ᱦᱩᱥ ᱠᱟᱫᱟᱹᱧ ᱚᱱᱟ ᱢᱤᱫᱴᱟᱝ ᱪᱟᱥ ᱨᱮᱱᱟᱜ ᱥᱩᱵᱤᱫᱷᱟ ᱟᱨᱠᱤ᱾
ᱟᱪᱪᱷᱟ
ᱟᱞᱮ ᱥᱮᱫ ᱟᱨ ᱠᱚᱸᱰᱦᱟ ᱠᱚ ᱮᱢᱱᱤ ᱚᱱᱟ ᱠᱚᱠᱚ ᱪᱟᱥ ᱜᱮᱭᱟ᱾ ᱚᱱᱟ ᱟᱞᱩ ᱡᱚᱠᱷᱚᱱ ᱤᱭᱟᱹ ᱯᱚᱨ ᱟᱨᱠᱤ ᱯᱷᱟᱜᱟᱣ ᱯᱚᱨ
ᱦᱮᱸ
ᱠᱚᱸᱰᱦᱟ ᱫᱚ ᱞᱟᱦᱟ ᱨᱮᱜᱮ ᱠᱚ ᱤᱭᱟᱹ ᱠᱟᱜ-ᱟ ᱮᱢ ᱠᱟᱜ-ᱟ ᱠᱚ ᱟᱨᱠᱤ ᱱᱟᱹᱲᱤᱜ-ᱟ ᱦᱚᱭᱛᱚ ᱴᱩᱠ ᱴᱟᱠ ᱩᱱᱫᱚ ᱚᱱ ᱚᱱᱟ ᱨᱮᱜᱮ ᱠᱚᱸᱰᱦᱟ ᱦᱩᱭᱩᱜ-ᱟ ᱢᱟᱱᱮ ᱢᱤᱫᱴᱟᱝ ᱠᱷᱮᱛ ᱨᱮᱜᱮ ᱵᱟᱨᱭᱟ ᱯᱷᱚᱥᱚᱞ ᱨᱟᱠᱟᱵ-ᱟ ᱟᱨ
ᱦᱩᱸ
ᱛᱟᱦᱚᱞᱮ ᱜᱚᱝᱠᱮ ᱢᱟᱱᱮ ᱵᱟᱨᱚ ᱢᱟᱥ ᱜᱮ ᱪᱟᱥ ᱢᱟᱱᱮ ᱠᱷᱮᱛ ᱠᱚᱫᱚ ᱯᱷᱟᱠᱟ ᱵᱟᱝ ᱛᱟᱦᱮᱱ ᱛᱟᱯᱮᱭᱟ?
ᱵᱟᱝ ᱵᱟᱝ ᱵᱟᱝ᱾ ᱤᱱᱟᱹ ᱠᱷᱟᱹᱛᱤᱨ ᱟᱞᱮ ᱥᱮᱫ ᱫᱚ ᱢᱚᱴ-ᱢᱩᱴᱤ ᱦᱟᱥᱟ ᱨᱮᱱᱟᱜ ᱫᱚᱢᱮ ᱫᱟᱢ᱾ ᱟᱹᱵᱤᱱ ᱠᱷᱮᱛ ᱵᱟᱹᱵᱤᱱ ᱦᱟᱛᱟᱣ ᱫᱟᱲᱮᱭᱟᱜ-ᱟ᱾
ᱦᱮᱸ
ᱦᱩᱸ
ᱦᱮᱸᱻ ᱜᱚᱝᱠᱮ
ᱠᱮ ᱱᱤᱛᱳᱜ ᱫᱚ ᱛᱟᱦᱚᱞᱮ ᱚᱲᱟᱜ ᱥᱮᱫ ᱵᱤᱱ ᱪᱟᱞᱟᱜ-ᱟ ᱥᱮ ᱯᱷᱟᱸᱠ ᱨᱮ ᱢᱮᱱᱟᱜ ᱵᱤᱱᱟ ᱥᱮ ᱚᱲᱟᱜ ᱨᱮ ᱢᱮᱱᱟᱜ ᱵᱤᱱᱟ?
ᱟᱹᱞᱤᱧ ᱫᱚ ᱜᱚᱝᱠᱮ ᱦᱟᱸᱜ ᱴᱷᱟᱠ ᱥᱮᱫ ᱨᱮᱜᱮ᱾
ᱟᱪ
ᱚᱸᱰᱮ ᱠᱩᱞᱦᱤ ᱢᱩᱪᱟᱹᱫ ᱢᱤᱫᱴᱟᱝ ᱰᱟᱹᱦᱤ ᱢᱮᱱᱟᱜ ᱛᱟᱞᱮᱭᱟ᱾
ᱦᱮᱸ ᱦᱮᱸ
ᱟᱫᱚ ᱚᱸᱰᱮ ᱜᱮ ᱢᱤᱫ ᱜᱷᱟᱹᱲᱤᱡ ᱫᱩᱲᱩᱵ ᱵᱟᱲᱟᱜ ᱟᱞᱮ ᱜᱟᱞ ᱢᱟᱨᱟᱜ ᱟᱞᱮ᱾
ᱦᱩᱸ ᱦᱩᱸ
ᱚᱠᱚᱭ ᱫᱚ ᱡᱚᱢ ᱠᱟᱛᱮᱫ ᱦᱚᱸᱠᱚ ᱦᱤᱡᱩᱜ ᱜᱮᱭᱟ ᱚᱠᱚᱭ ᱫᱚ ᱵᱟᱝ ᱡᱚᱢ ᱛᱮᱜᱮ ᱟᱫᱚ ᱢᱤᱫ ᱜᱷᱟᱹᱲᱤᱡ ᱜᱟᱞ ᱢᱟᱨᱟᱜ ᱠᱟᱛᱮ ᱟᱫᱚ ᱡᱮ ᱡᱟᱨ ᱚᱲᱟᱜ ᱥᱮᱫ ᱠᱟᱹᱢᱤ ᱞᱟᱸᱜᱟ
ᱦᱩᱸ ᱦᱩᱸ
ᱥᱮᱱᱚᱜ ᱦᱩᱭᱩᱜ-ᱟ ᱟᱨᱚ ᱜᱚᱛᱚ ᱵᱷᱚᱨ ᱛᱮ ᱵᱮᱨᱮᱫ ᱦᱩᱭᱩᱜ-ᱟ᱾ ᱟᱨ ᱟᱞᱮ ᱥᱮᱫ ᱢᱟ ᱜᱚᱝᱠᱮ ᱰᱟᱝᱨᱤ ᱱᱟᱦᱮᱞ ᱛᱮᱜᱮ
ᱦᱩᱸ ᱦᱩᱸ
ᱴᱟᱠᱴᱟᱨ ᱠᱚᱛᱚ ᱵᱟᱝ ᱪᱟᱞᱟᱜ-ᱟ ᱵᱤᱫ ᱫᱤᱥᱚᱢ ᱟᱱᱮᱪ ᱵᱚᱲᱚ ᱵᱚᱲᱚ ᱪᱟᱴᱟᱱᱤ ᱠᱚ ᱧᱟᱢᱚᱜ-ᱟ᱾ ᱟᱫᱚ ᱵᱟᱠᱚ ᱤᱫᱤ ᱞᱟᱹᱜᱤᱫᱚᱜ-ᱟ ᱴᱟᱠᱴᱟᱨ ᱠᱚ᱾
ᱦᱮᱸ ᱟᱪᱪᱷᱟ ᱟᱪᱪᱷᱟ
ᱛᱟᱦᱚᱞᱮ ᱟᱫᱚ ᱚᱱᱟ ᱰᱟᱝᱨᱤ ᱱᱟᱦᱮᱞ ᱛᱮᱜᱮ ᱵᱟᱹᱭ ᱵᱟᱹᱭ ᱛᱮ ᱥᱤ ᱡᱟᱣᱨᱟ ᱦᱩᱭᱩᱜ-ᱟ᱾ ᱟᱨ ᱠᱟᱹᱴᱤᱡ ᱠᱟᱹᱴᱤᱡ ᱴᱚᱯᱨᱟ ᱛᱚ ᱟᱨ ᱵᱚᱲᱚ ᱵᱚᱲᱚ ᱟᱹᱲᱮ ᱵᱩᱡᱽ ᱫᱟᱹᱵᱤᱱ ᱟᱨ ᱟᱯᱮ ᱥᱮᱫ ᱢᱟ ᱦᱮᱸ ᱟᱯᱮ ᱥᱮᱫ ᱢᱟ ᱥᱚᱢᱟᱱ ᱜᱮ ᱠᱷᱮᱛ᱾
ᱟᱞᱮ ᱥᱮᱫ ᱫᱚ ᱥᱚᱢᱟᱱ ᱮᱠᱫᱚᱢ ᱥᱚᱢᱟᱱ ᱜᱮᱭᱟ ᱟᱲᱮ ᱫᱚ ᱚᱱᱠᱟ ᱥᱮᱬᱟ ᱥᱮᱬᱟ ᱵᱟᱵᱤᱱ ᱧᱟᱢᱟ ᱟᱨᱠᱤ ᱡᱚᱛᱚ ᱪᱚᱯᱟ ᱪᱚᱯᱚ ᱟᱲᱮ᱾ ᱵᱩᱡ ᱠᱮᱫᱟᱵᱤᱱ ᱢᱟᱱᱮ ᱮᱠᱫᱚᱢ ᱪᱷᱮᱯᱚ ᱪᱷᱮᱯᱚ ᱢᱟᱱᱮ ᱦᱟᱱᱟ ᱫᱷᱟᱨᱮ ᱨᱮᱱᱟᱜ ᱫᱟᱜ ᱱᱚᱣᱟ ᱫᱷᱟᱨᱮ ᱦᱤᱡᱩᱜᱼᱟ ᱱᱚᱜᱼᱚᱭ ᱱᱚᱝᱠᱟ ᱟᱨᱠᱤ ᱯᱮᱨᱮᱡ ᱞᱮᱠᱷᱟᱱ ᱜᱮ ᱾
ᱦᱩᱸ ᱦᱩᱸ
ᱦᱮᱸ ᱚᱱᱛᱮ ᱫᱚ ᱜᱟᱹᱭ ᱢᱟᱹᱭ ᱫᱚ ᱵᱟᱠᱚ ᱫᱚᱦᱚᱭᱟ ᱚᱱᱟ ᱟᱹᱰᱤ ᱪᱟ ᱪᱮᱛᱟᱱ ᱛᱮᱜᱮ ᱡᱟ ᱯᱟᱨᱚᱢᱚᱜᱼᱟ ᱚᱱᱟᱜᱮ ᱾
ᱟᱪᱪᱷᱟ
ᱦᱮᱸ ᱟᱵᱤᱱᱟᱜ ᱡᱩᱫᱤ ᱯᱟᱥᱮ ᱛᱟᱦᱮᱱ ᱛᱟᱵᱤᱱᱟ ᱦᱟᱥᱟ ᱡᱩᱚᱢᱤ,
ᱦᱩᱸ
ᱛᱟᱦᱞᱮ ᱚᱱᱟ ᱟᱲᱮ ᱩᱪᱷᱞᱟᱹᱣ ᱠᱟᱛᱮᱫ ᱯᱟᱨᱦᱚᱢ ᱞᱮᱠᱷᱟᱱ ᱜᱮ ᱟᱹᱵᱤᱱᱟᱜ ᱾
ᱦᱮᱸ ᱟᱨ ᱱᱚᱛᱮ ᱟᱞᱮᱥᱮᱫ ᱢᱟ ᱱᱚᱛᱮ ᱦᱟᱱᱮ ᱫᱟᱜ ᱞᱟᱹᱜᱤᱫ ᱠᱷᱟᱹᱯᱟᱹᱨᱤ᱾
ᱦᱩ
ᱟᱨ ᱫᱚᱢᱮ ᱟᱲᱮ ᱠᱚ ᱵᱷᱩᱜᱤ ᱠᱚᱜᱼᱟ ᱾ ᱵᱤᱧ ᱠᱚ ᱛᱚᱨᱚᱫ ᱠᱚ ᱜᱩᱰᱩ ᱠᱚᱠᱚ ᱵᱷᱩᱜᱟᱹᱜ ᱠᱟᱜᱼᱟ ᱛᱚ ᱾
ᱦᱮᱸ
ᱛᱟᱦᱚᱞᱮ ᱵᱤᱱ ᱧᱮᱞ ᱫᱟᱜ ᱟᱨ ᱜᱟᱯᱟ ᱵᱤᱱ ᱧᱮᱞᱟ ᱟᱸᱡᱮᱫ ᱟᱠᱟᱱᱟ ᱾
ᱵᱟᱹᱱᱩᱜᱼᱟ ᱾
ᱦᱩᱸ
ᱟ ᱫᱤᱱᱟᱹᱢ ᱦᱤᱞᱳᱜ ᱠᱷᱮᱛ ᱪᱟᱞᱟᱜ ᱦᱩᱭᱩᱜ ᱛᱟᱵᱤᱱᱟ ᱾ ᱥᱮᱛᱟᱜ ᱢᱤᱫ ᱫᱷᱟᱣ ᱛᱟᱨᱟᱥᱤᱧ ᱢᱤᱫ ᱫᱷᱟᱣ ᱾
ᱟᱪᱪᱷᱟ ᱜᱚᱝᱠᱮ ᱞᱟᱹᱭ ᱫᱟᱹᱞᱤᱧ ᱞᱟᱦᱟᱛᱮ
ᱦᱮᱸ
ᱦᱟᱲᱟᱢ ᱵᱩᱲᱦᱤ ᱠᱚ ᱞᱟᱹᱭ ᱛᱟᱦᱮᱸᱮᱫ ᱟᱨᱠᱤ
ᱦᱮᱸ
ᱚᱞᱚᱜ ᱯᱟᱲᱦᱟᱜ ᱫᱚ ᱮᱠᱫᱚᱢ ᱥᱮᱬᱟ ᱫᱚᱨᱠᱟᱨ ᱦᱮᱸᱥᱮ ᱟᱨ ᱵᱟᱝᱠᱷᱟᱱ ᱜᱟᱱ ᱞᱟᱹᱭᱟᱠᱚ ᱟᱞᱮ ᱞᱮᱠᱟ ᱢᱮᱫ ᱛᱟᱦᱮᱱ ᱛᱩᱞᱟᱹᱣ ᱯᱮ ᱠᱟᱲᱟᱜᱼᱟ ᱾
ᱦᱮᱸ ᱦᱮᱸ ᱱᱚᱣᱟ ᱫᱚ ᱥᱟᱹᱨᱤ ᱠᱟᱛᱷᱟ ᱜᱮᱠᱚ ᱞᱟᱹᱭ ᱟᱠᱟᱫᱟ ᱾
ᱦᱮᱸᱛᱚ ᱾ ᱚᱱᱟ ᱵᱤᱥᱚᱭ ᱨᱮᱱᱟᱜ ᱠᱟᱹᱴᱤᱡ ᱞᱟᱹᱭ ᱵᱤᱱ ᱥᱮ?
ᱞᱟᱦᱟᱛᱮ ᱛᱚ ᱟᱠᱚ ᱦᱟᱲᱟᱢ ᱠᱚ ᱚᱱᱮ ᱚᱝᱠᱟ ᱵᱟᱠᱚ ᱵᱟᱲᱟᱭ ᱦᱚᱛᱮᱡ ᱛᱮ ᱫᱤᱠᱩ ᱠᱚᱴᱷᱮᱱ ᱠᱚ ᱮᱲᱮ ᱦᱚᱪᱚ ᱠᱟᱱᱟ ᱾
ᱦᱩᱸ ᱦᱩᱸ᱾
ᱠᱷᱮᱛ ᱠᱚ ᱚᱠᱟᱨᱮ ᱞᱟᱹᱭ ᱠᱮᱫᱟᱭ ᱪᱟᱣᱞᱮ ᱫᱮᱱ ᱱᱚᱣᱟ ᱠᱷᱮᱛ ᱛᱤᱧ ᱵᱚᱱᱫᱚ ᱠᱟᱢᱟ ᱠᱷᱟᱹᱡᱟᱹᱲᱤ ᱫᱮᱱ ᱟᱫᱚ ᱚᱱᱠᱟ ᱠᱟ ᱠᱟᱛᱮᱫ ᱠᱚ ᱵᱚᱱᱫᱚ ᱠᱟ ᱦᱟᱛᱟᱣ ᱠᱟᱜᱼᱟ ᱠᱚ ᱦᱟᱛᱟᱣ ᱠᱚ ᱫᱷᱮᱨ ᱜᱮ ᱟᱫᱚ ᱡᱚᱠᱷᱚᱱ ᱦᱚᱭᱳᱜ-ᱟ, ᱵᱟᱠᱚ ᱮᱢ ᱫᱟᱲᱮᱭᱟᱜᱼᱟ ᱟᱫᱚ ᱛᱚᱠᱷᱚᱱ ᱫᱚ ᱠᱷᱮᱛ ᱠᱚ ᱵᱚᱱᱫᱼᱟ ᱟᱠᱷᱨᱤᱧᱼᱟ ᱾ ᱟᱫᱚ ᱚᱱᱮ